ᱜᱮ
ᱜᱮ ᱥᱟᱶᱛᱮ ᱥᱟᱹᱜᱩᱱ ᱥᱮᱛᱟᱜ᱾
ᱦᱮᱸ ᱥᱟᱹᱜᱩᱱ ᱥᱮᱛᱟᱜ᱾
ᱪᱮ ᱞᱮᱠᱟ ᱵᱮᱥ ᱵᱟᱲᱟᱭ ᱜᱮᱭᱟᱯᱮ?
ᱦᱮᱸ ᱱᱤᱭᱟᱹ ᱜᱷᱟᱹᱲᱤ ᱫᱚ ᱵᱮᱥ ᱵᱟᱲᱟ ᱜᱮ᱾
ᱡᱷᱚᱛᱚ ᱵᱮᱥ ᱵᱚᱱ ᱛᱟᱦᱮᱸ ᱞᱮᱱᱠᱷᱟᱱ ᱵᱮᱥ ᱦᱩᱭᱩᱜᱼᱟ ᱦᱳᱭ ᱥᱮ᱾
ᱦᱮᱸ᱾
ᱟ ᱟᱨ ᱪᱮᱜ ᱞᱮᱠᱟ ᱟᱯᱮ ᱥᱮᱱ ᱞᱟᱹᱭ ᱵᱮᱱ᱾
ᱦᱮᱸ ᱞᱟᱭ ᱫᱟᱞᱮ ᱟᱯᱮ ᱫᱚ ᱚᱠᱟ ᱱᱟᱯᱟᱭ ᱵᱟᱲᱟ ᱜᱮᱛᱚ᱾
ᱦᱳᱭ ᱟᱞᱮ ᱦᱚᱸ ᱱᱟᱯᱟᱭ ᱵᱟᱲᱟ ᱜᱮ ᱱᱤᱛᱚᱜ ᱫᱚ ᱡᱚᱛᱚ ᱜᱮ ᱱᱟᱯᱟᱭ ᱜᱮ ᱢᱮᱱᱟᱜ ᱞᱮᱭᱟ ᱦᱳᱭ ᱥᱮ᱾ ᱟᱯᱮ ᱥᱮᱱ ᱪᱮᱜ ᱞᱮ ᱱᱤᱛᱚᱜ ᱫᱟᱜ ᱡᱟᱹᱯᱩᱫ ᱠᱚ ᱦᱳᱲᱳ ᱨᱚᱦᱚᱭ ᱠᱚ ᱛᱤᱱᱟᱹᱜ ᱥᱟᱸᱜᱤᱧ ᱦᱩᱭᱱᱟ ᱠᱟᱨᱟᱱ ᱪᱟᱥ ᱵᱟᱥ ᱫᱤᱱ ᱠᱟᱱᱟ ᱥᱮ᱾
ᱟᱫᱚ ᱫᱟᱜ ᱡᱟᱹᱯᱩᱫ ᱫᱚ ᱪᱮᱜ ᱤᱧ ᱞᱟᱹᱭᱫᱟ ᱱᱚᱝᱠᱟᱱ ᱚᱠᱛᱚ ᱢᱤᱫ ᱦᱟᱯ ᱛᱟᱞᱟᱦᱟ ᱧᱮᱞ ᱞᱮᱱᱟ ᱥᱮᱨᱢᱟ ᱫᱟᱜ ᱢᱮᱱᱛᱮ ᱚᱱᱠᱟᱱᱟ ᱟᱵᱚᱦᱟᱣᱟ ᱜᱮ ᱵᱟᱝ ᱧᱮᱞᱚᱜ ᱠᱟᱱ ᱛᱤᱧ ᱢᱮᱱ ᱱᱤᱛᱚᱜ ᱫᱚ ᱢᱤᱫ ᱦᱟᱯᱛᱟ ᱫᱷᱚᱨᱮ ᱮᱢᱚᱱᱮ ᱫᱟᱜ ᱠᱟᱜ ᱞᱮᱭᱟ᱾ ᱟᱨ ᱱᱤᱛᱚᱜ ᱫᱚ ᱦᱳᱲᱳ ᱡᱮ ᱪᱤᱠᱟᱹᱛᱮᱢ ᱨᱚᱦᱚᱭᱟ ᱚᱱᱟ ᱨᱮᱱᱟᱜ ᱱᱤᱛ ᱪᱤᱱᱛᱟᱹ ᱵᱷᱟᱵᱤᱛᱮ ᱞᱮ ᱪᱮᱦᱮᱞ ᱪᱮᱯᱮᱞ ᱪᱟᱵᱟ ᱠᱟᱫᱟᱭ, ᱮᱠᱵᱟᱨᱮ ᱦᱩᱲᱩ ᱠᱷᱮᱛ ᱠᱚ ᱯᱮᱨᱮᱡ ᱪᱟᱵᱟ ᱟᱠᱟᱱᱟ, ᱟᱫᱚ ᱛᱮᱦᱮᱧ ᱦᱚᱸ ᱥᱮᱛᱟᱜ ᱠᱷᱚᱱ ᱫᱟᱜ ᱠᱚ ᱠᱚᱢ ᱧᱚᱜ ᱞᱮᱱᱠᱷᱟᱱ ᱜᱮ ᱦᱩᱲᱩ ᱨᱚᱦᱚᱭ ᱫᱚ ᱮᱛᱚᱦᱚᱵ ᱦᱩᱭᱩᱜᱼᱟ᱾
ᱦᱳᱭ ᱦᱳᱭ ᱟᱹᱰᱤ ᱵᱮᱥ ᱵᱮᱱ ᱞᱟᱹᱭ ᱠᱮᱜᱼᱟ, ᱟᱫᱚ ᱱᱟᱸᱦᱜ ᱟᱯᱮ ᱥᱮᱱ ᱢᱟ ᱟᱹᱰᱤ ᱵᱮᱥ ᱱᱚᱜᱼᱚ ᱱᱚᱝᱠᱟ ᱫᱟᱜ ᱠᱚ ᱯᱮᱨᱮᱡ ᱟᱠᱟᱱᱟ ᱡᱳᱨᱮ ᱫᱟᱜ ᱟᱠᱟᱜ ᱯᱮᱭᱟ ᱪᱮᱦᱮᱞ ᱪᱮᱯᱮᱞ᱾ ᱠᱟᱫᱟᱭ ᱦᱮᱸ ᱥᱮ, ᱢᱮᱱᱠᱷᱟᱱ ᱟᱞᱮ ᱥᱮᱱ ᱫᱚ ᱱᱟᱸᱦᱜ ᱱᱚᱛᱮ ᱱᱤᱛᱚᱜ ᱫᱟᱜ ᱡᱟᱹᱲᱤ ᱜᱮᱞᱮ ᱛᱟᱸᱜᱤ ᱟᱠᱟᱫᱟ᱾ ᱢᱟᱱᱮ ᱵᱟᱨ ᱯᱮ ᱫᱤᱱ ᱞᱟᱦᱟᱨ ᱨᱮ ᱧᱮᱞ ᱮᱱᱟ ᱟᱹᱰᱤ ᱜᱟᱱᱮ ᱫᱟᱜ ᱠᱮᱫᱟ ᱟᱨ ᱱᱤᱛᱚᱜ ᱞᱮ ᱮᱛᱚᱦᱚᱵ ᱵᱟᱲᱟᱭᱮᱱ ᱠᱷᱟᱱ ᱢᱟ ᱱᱤᱛᱚᱜ ᱢᱟ, ᱫᱟᱜ ᱜᱮ ᱵᱟᱝ ᱢᱮᱱᱟᱜᱼᱟ᱾ ᱢᱟᱱᱮ ᱠᱷᱮᱛ ᱠᱚᱨᱮ ᱥᱤᱭᱳᱜ ᱵᱟᱲᱟ ᱠᱚ ᱦᱩᱭᱮᱱ ᱠᱷᱟᱡ ᱫᱟᱜ ᱠᱚᱦᱚᱸ ᱟᱸᱡᱮᱫ ᱮᱱᱟ, ᱠᱷᱮᱛ ᱠᱚᱨᱮ ᱦᱚᱸ ᱟᱸᱡᱮᱫ ᱮᱱᱟ, ᱟᱫᱚ ᱯᱟᱡᱟᱣ ᱟᱹᱜᱩ ᱦᱩᱭᱩᱜ ᱠᱟᱱᱟ ᱪᱮᱛᱟᱱ ᱥᱮᱱ ᱠᱷᱚᱱ, ᱡᱟᱣᱜᱮ ᱦᱤᱡᱩᱜ ᱠᱟᱱᱟ ᱱᱟᱞᱟ ᱱᱟᱞᱟᱛᱮ ᱱᱟᱸᱦᱜ ᱚᱱᱟ ᱠᱚ ᱫᱟᱜ ᱛᱮ ᱪᱮᱫ ᱞᱮᱠᱟ ᱠᱟᱹᱢᱤ ᱦᱩᱭᱩᱜ ᱠᱟᱱᱟ, ᱛᱮᱦᱮᱧ ᱦᱚᱸ ᱠᱟᱹᱴᱤᱡ ᱫᱟᱜ ᱮ ᱡᱟᱹᱲᱤ ᱞᱮᱫ ᱜᱮᱭᱟ ᱟᱞᱮ ᱥᱮᱱ, ᱟᱫᱚ ᱱᱟᱸᱦᱜ ᱵᱟᱭ ᱡᱟᱹᱲᱤ ᱟᱠᱟᱫᱟ ᱮᱱᱛᱮ ᱨᱮᱦᱚᱸ ᱠᱟᱹᱢᱤ ᱫᱚ ᱪᱟᱹᱞᱩ ᱜᱮ ᱢᱮᱱᱟᱜᱼᱟ᱾ ᱧᱮᱞ ᱮᱜᱟᱞᱮ ᱪᱮᱫ ᱞᱮᱠᱟ ᱵᱟᱝᱠᱷᱟᱱ ᱜᱟᱯᱟ ᱢᱮᱭᱟᱝ ᱛᱮ ᱡᱩᱫᱤ ᱵᱮᱥ ᱮ ᱫᱟᱜ ᱟ ᱭ᱾ᱮᱱᱠᱷᱟᱱ ᱫᱚ ᱦᱟᱸᱜ ᱴᱷᱤᱠ ᱜᱤ, ᱵᱟᱝᱠᱷᱟᱱ ᱫᱚ ᱦᱟᱸᱜ ᱛᱷᱤᱨ ᱛᱷᱟᱨ ᱛᱟᱞᱮᱭᱟ ᱦᱳᱭ ᱥᱮ᱾
ᱚ ᱟᱫᱚ ᱛᱟᱦᱚᱞᱮ ᱟᱯᱮ ᱥᱮᱫ ᱫᱚ ᱚᱱᱠᱟᱱ ᱡᱟᱦᱟ ᱫᱚ, ᱟᱹᱰᱤ ᱟᱭᱢᱟ ᱡᱟᱭᱜᱟ ᱠᱚᱨᱮᱫ ᱫᱚᱵᱚᱱ ᱧᱮᱞᱟ ᱥᱮᱞᱚ ᱠᱚ, ᱛᱟᱯᱚᱨ ᱟᱵᱚ ᱠᱮᱱᱮᱞ ᱠᱚ ᱛᱟᱞᱟ ᱛᱮᱦᱚᱸ ᱦᱩᱲᱩ ᱪᱟᱥ ᱵᱟᱥ ᱫᱚᱠᱚ ᱠᱚᱨᱟᱣ, ᱟᱯᱮ ᱫᱤᱥᱚᱢ ᱥᱮᱫ ᱫᱚ ᱚᱱᱠᱟᱱᱼᱟᱜ ᱵᱟᱹᱱᱩᱜᱼᱟ ᱵᱮᱵᱚᱥᱛᱟ?
ᱵᱟᱝᱜᱮ ᱟᱞᱮ ᱥᱮᱱ ᱫᱚ ᱚᱱᱠᱟ ᱥᱮᱞᱚ ᱥᱮ ᱠᱮᱱᱮᱞ ᱚᱱᱠᱟ ᱫᱚ ᱱᱟᱦᱟᱜ ᱵᱟᱝ ᱢᱮᱱᱟᱜᱼᱟ, ᱟᱨ ᱠᱮᱱᱮᱞ ᱢᱮᱱᱟᱜ ᱜᱮᱭᱟ ᱱᱟᱦᱟᱜ ᱛᱷᱚᱲᱟ, ᱚᱱᱟ ᱱᱤᱛᱚᱜ ᱵᱚᱨᱥᱟ ᱫᱤᱱ ᱯᱮᱨᱮᱡᱚᱜᱼᱟ, ᱟᱨ ᱤᱱᱟᱹ ᱛᱟᱭᱚᱢ ᱱᱟᱦᱟᱜ ᱚᱱᱟᱦᱚᱸ ᱟᱸᱡᱮᱫ ᱪᱟᱵᱟᱜᱼᱟ, ᱨᱚᱦᱚᱲᱚᱜᱼᱟ, ᱟᱫᱚ ᱚᱱᱟ ᱨᱮᱦᱚᱸ ᱩᱱᱟᱹᱜ ᱜᱟᱱ ᱫᱟᱜ ᱵᱟᱝ ᱢᱮᱱᱟᱜ ᱛᱮ ᱵᱟᱝᱠᱚ ᱟᱲᱮ ᱠᱟᱫᱟ, ᱟᱨ ᱟᱞᱮ ᱫᱚ ᱚᱱᱠᱟ ᱥᱮᱞᱳ ᱠᱚ ᱥᱟᱢᱟᱨᱥᱟᱞ ᱠᱚ ᱥᱮ ᱚᱱᱠᱟ ᱡᱟᱦᱱᱟᱜ ᱵᱟᱝ ᱢᱮᱱᱟᱜᱼᱟ, ᱠᱟᱨᱚᱱ ᱚᱱᱟ ᱠᱚ ᱛᱮ ᱟᱞᱮ ᱥᱮᱱ ᱪᱟᱥ ᱵᱟᱝ ᱦᱳᱭᱳᱜ ᱛᱟᱦᱮᱱᱟ ᱦᱳᱭ ᱥᱮ, ᱴᱟᱹᱰᱤ ᱧᱚᱜ ᱜᱮᱛᱟᱞᱮᱭᱟ ᱟᱨ ᱠᱟᱹᱴᱤᱡ ᱱᱚᱝᱠᱟ ᱛᱷᱚᱲᱟ ᱜᱟᱱ ᱫᱟᱜ ᱛᱮ ᱵᱟᱝ ᱦᱩᱭᱩᱜ ᱛᱟᱦᱮᱸᱱ᱾ ᱟᱨ ᱞᱟᱹᱴᱩ ᱧᱚᱜ ᱮ ᱫᱟᱜ ᱛᱚᱵᱮ ᱮᱱᱟ ᱢᱚᱸᱡᱽ ᱛᱮ ᱦᱩᱭᱩᱜ ᱛᱟᱦᱮᱸᱱ ᱟᱨ ᱵᱟᱝᱠᱷᱟᱱ ᱚᱱᱠᱟ ᱵᱟᱝ ᱦᱩᱭᱩᱜ ᱛᱟᱞᱮ ᱛᱟᱦᱮᱸᱱᱟ᱾ ᱦᱳᱭ ᱥᱮ,
ᱦᱮᱸ, ᱦᱩᱸ ᱦᱩᱸ ᱦᱩᱸ ᱟᱫᱚ, ᱱᱚᱣᱟ ᱠᱚᱫᱚ ᱴᱚᱴᱷᱟᱠᱤᱭᱟᱹ ᱞᱮᱠᱟᱛᱮ ᱟᱨᱠᱤ ᱚᱠᱟ ᱴᱚᱴᱷᱟ ᱚᱠᱟ ᱞᱮᱠᱟᱱ ᱫᱤᱥᱚᱢ ᱛᱟᱵᱚᱱ ᱩᱱ ᱢᱟᱨᱟᱝ ᱫᱷᱩᱲᱤ ᱫᱷᱟᱹᱨᱛᱤ, ᱛᱟᱞᱟᱨᱮ ᱟᱹᱰᱤ ᱨᱚᱠᱚᱢ ᱟᱭᱢᱟ ᱫᱤᱥᱚᱢ ᱠᱚᱨᱮ ᱢᱮᱱᱟᱜ ᱵᱚᱱᱟ ᱛᱚ,
ᱦᱳᱭ ᱦᱳᱭ,
ᱦᱩ, ᱸ ᱚᱠᱟ ᱫᱤᱥᱚᱢ
ᱟᱫᱚ ᱟᱥᱚᱞ ᱫᱚ ᱦᱳᱭ ᱞᱟᱹᱭ ᱵᱤᱱ?
ᱦᱮᱸ ᱞᱟᱹᱭ ᱫᱟᱹᱧ ᱚᱠᱟ ᱫᱤᱥᱚᱢ ᱠᱚᱨᱮ ᱫᱚ ᱱᱟᱥᱮᱱᱟᱜ ᱫᱟᱜ ᱛᱮᱜᱮ ᱵᱟᱱᱚᱜ ᱛᱟᱵᱚᱱᱟ, ᱥᱮ ᱵᱟᱸᱫᱽ ᱯᱩᱠᱷᱨᱤ ᱯᱮᱨᱮᱡᱚᱜ ᱛᱟᱵᱚᱱᱟ ᱚᱠᱟ ᱫᱤᱥᱚᱢ ᱠᱚᱨᱮ ᱫᱚ ᱫᱚᱢᱮ ᱡᱩᱨ ᱵᱟᱭ ᱫᱟᱜ ᱞᱮᱱᱠᱷᱟᱱ ᱱᱚᱸᱰᱮ ᱫᱚ ᱵᱟᱝ, ᱪᱟᱸᱬ ᱦᱩᱭᱩᱜ ᱟ᱾
ᱦᱳᱭ ᱦᱳᱭ ᱟᱨ ᱠᱟᱛᱷᱟ ᱫᱚ ᱦᱩᱭᱩᱜ ᱠᱟᱱᱟ ᱟᱞᱮ ᱫᱚ ᱱᱟᱦᱟᱜ ᱱᱚᱛᱮ ᱢᱟᱱᱮ ᱵᱚᱪᱷᱚᱨ ᱜᱮ, ᱵᱚᱪᱷᱚᱨ ᱜᱮ ᱡᱟᱣ ᱥᱮᱨᱢᱟ ᱜᱮᱞᱤᱧ ᱞᱟᱹᱭ ᱮᱜᱼᱟ, ᱵᱚᱞᱮ ᱱᱟᱦᱟᱜ ᱥᱮᱨᱢᱟ ᱡᱟᱹᱲᱤ ᱫᱟᱜ ᱛᱮᱜᱮ, ᱪᱟᱥ ᱵᱟᱥ ᱫᱚ ᱦᱳᱭᱳᱜ ᱛᱟᱦᱮᱸᱱ ᱦᱳᱭ ᱥᱮ ᱟᱫᱚ ᱥᱮᱨᱢᱟ ᱡᱟᱹᱲᱤ ᱫᱟᱜ ᱦᱚᱸ ᱱᱚᱸᱜᱼᱚᱭ ᱱᱚᱝᱠᱟ, ᱱᱤᱛᱚᱜ ᱢᱟᱵᱚᱱ ᱧᱮᱞᱮᱜᱼᱟ, ᱵᱮᱥ ᱴᱷᱤᱠ ᱛᱮ ᱡᱟᱦᱟᱸ ᱠᱚᱨᱮ ᱫᱚ, ᱟᱹᱰᱤ ᱜᱟᱱᱮ ᱫᱟᱜ ᱮᱜᱼᱟ, ᱡᱟᱦᱟᱸ ᱠᱚᱨᱮ ᱫᱚ ᱵᱟᱝᱜᱮ᱾ ᱟᱫᱚ ᱵᱮᱥ ᱴᱷᱤᱠᱛᱮ ᱡᱩᱫᱤ ᱵᱟᱭ ᱫᱟᱜᱼᱟ, ᱱᱟᱸᱦᱜ ᱟᱫᱚ ᱚᱱᱮ ᱠᱚ ᱞᱟᱹᱭᱟ ᱟᱠᱟᱠᱟᱞ ᱠᱮᱜ ᱟᱭ, ᱥᱮ ᱵᱚᱞᱮ ᱢᱚᱡᱽ ᱛᱮ ᱪᱟᱥ ᱵᱟᱥ ᱵᱟᱝ ᱦᱳᱭ ᱞᱮᱱᱟ ᱦᱳᱭ ᱥᱮ ᱾ ᱢᱟᱱᱮ ᱚᱝᱠᱟ ᱚᱝᱠᱟ ᱦᱚᱸ ᱦᱳᱭᱳᱜ ᱛᱟᱦᱮᱱ ᱡᱚᱠᱷᱚᱱ ᱪᱟᱞᱟᱣᱮᱱ ᱥᱮᱨᱢᱟ, ᱡᱮᱢᱚᱱ ᱨᱚᱦᱚᱭ ᱠᱮᱜᱼᱟ, ᱞᱮ ᱩᱱ ᱥᱚᱢᱚᱭ ᱫᱚ ᱟᱹᱰᱤ ᱜᱟᱱ ᱫᱟᱜᱮ ᱡᱟᱹᱲᱤ ᱠᱮᱜᱼᱟ ᱾ ᱟᱨ ᱨᱚᱦᱚᱭ ᱦᱚᱪᱚᱣᱟᱜ ᱞᱮᱭᱟᱭ, ᱢᱤᱫ ᱫᱚᱢ ᱟᱫᱚ ᱱᱟᱦᱟᱜ ᱨᱮᱦᱮᱫ ᱠᱚ ᱥᱟᱵ ᱠᱮᱜᱟᱭ, ᱥᱮ ᱱᱚᱝᱠᱟ ᱜᱮᱞᱮ ᱠᱚ ᱱᱟᱦᱟᱜ ᱮᱛᱚᱦᱚᱵᱚᱜᱼᱟ, ᱟᱫᱚ ᱩᱱ ᱥᱚᱢᱚᱭ ᱫᱚ ᱱᱟᱦᱟᱜ ᱮᱠᱟᱞ ᱛᱮ ᱜᱮ, ᱫᱟᱜ ᱫᱚ ᱮᱠᱫᱚᱢ ᱵᱟᱝ ᱜᱮᱫ ᱡᱟᱹᱲᱤ ᱞᱮᱼᱟ ᱾ ᱟᱫᱚ ᱚᱱᱠᱟᱜᱮ ᱢᱟᱱᱮ ᱜᱟᱹᱰᱤ ᱠᱷᱚᱱ, ᱢᱮᱥᱤᱱ ᱠᱚᱛᱮ ᱥᱮᱭᱮᱨ ᱵᱟᱲᱟ ᱦᱳᱭᱱᱟ ᱟᱫᱚ ᱵᱮᱥ ᱫᱷᱟᱨᱟ ᱛᱮᱫᱚ, ᱩᱱᱟᱹᱜ ᱵᱮᱥ ᱫᱚ ᱱᱟᱦᱟᱜ ᱦᱳᱲᱩ ᱠᱚᱫᱚ ᱚᱱᱠᱟ ᱵᱟᱭ ᱦᱩᱭ ᱞᱮᱱᱟ ᱾ ᱟᱫᱚ ᱱᱚᱜᱼᱚᱭ ᱱᱚᱝᱠᱟ, ᱡᱩᱫᱤ ᱱᱚᱝᱠᱟᱭ ᱴᱟᱱᱟᱣ ᱞᱮᱭᱟ ᱟᱫᱚ ᱦᱟᱸᱜ ᱱᱤᱭᱟᱹ ᱦᱚᱸ ᱚᱝᱠᱟ ᱞᱮ ᱞᱟᱹᱭᱟ, ᱟᱠᱟᱞᱮᱜ ᱠᱟᱱᱟᱭ ᱢᱮᱱᱛᱮ ᱦᱳᱭᱥᱮ ᱾
ᱮᱠᱫᱚᱢ, ᱦᱩᱸ, ᱦᱩᱸ᱾ ᱟᱫᱚ ᱱᱚᱜᱼᱚᱭ ᱟᱹᱰᱤ ᱨᱚᱠᱚᱢ ᱟᱞᱮ ᱫᱤᱥᱚᱢ, ᱥᱮᱫ ᱟᱠᱟᱞ ᱫᱚᱭ ᱟᱠᱟᱞ ᱵᱟᱲᱟ ᱠᱟᱫᱟ, ᱚᱱᱠᱟᱱ ᱚᱠᱛᱚ ᱧᱮᱞ ᱦᱳᱭ ᱠᱟᱱᱟ᱾ ᱦᱮᱸ ᱡᱚᱠᱷᱚᱱ ᱟᱹᱛᱳ ᱫᱤᱥᱚᱢ ᱨᱮ, ᱛᱟᱦᱮᱸ ᱵᱟᱲᱟ ᱦᱳᱭ ᱞᱮᱱᱟ ᱢᱤᱫ ᱚᱠᱛᱚ ᱥᱚᱢᱚᱭ ᱫᱚ, ᱪᱮᱫ ᱤᱧ ᱞᱟᱹᱭᱟ ᱮᱜ ᱛᱚᱞᱟ ᱠᱚ ᱱᱚᱝᱠᱟ ᱮᱨ ᱦᱳᱭ ᱠᱟᱱᱟ ᱛᱚᱞᱟ ᱠᱚ ᱦᱟᱲᱟᱢᱚᱜ ᱠᱟᱱᱟ, ᱮᱱᱛᱮ ᱨᱮᱦᱚᱸ ᱫᱟᱜ ᱥᱮᱨᱢᱟ ᱫᱟᱜ ᱵᱟᱭ ᱡᱟᱹᱲᱤᱭᱮᱫᱟ, ᱢᱟᱱᱮ ᱚᱸᱰᱮ ᱦᱚᱸ ᱯᱚᱴᱮ ᱯᱚᱴᱮ ᱚᱵᱚᱥᱛᱟ ᱛᱟᱨ ᱢᱟᱱᱮ ᱤᱭᱟᱹ ᱨᱮᱜᱮ, ᱛᱚᱞᱟ ᱠᱷᱮᱛ ᱨᱮ ᱟᱫᱚ ᱡᱟᱠ ᱛᱟᱯᱚᱨᱮ ᱫᱟᱜᱟᱜ ᱞᱮᱭᱟᱭ ᱾ ᱟᱫᱚ ᱩᱱ ᱥᱚᱢᱚᱭ ᱫᱚ ᱢᱤᱱᱤ ᱠᱚᱫᱚ ᱵᱟᱝ ᱛᱟᱦᱮᱸ ᱠᱟᱱᱟ, ᱱᱟᱦᱟᱜ ᱫᱚ ᱢᱤᱱᱤ ᱠᱚ ᱛᱮᱭᱟᱨ ᱦᱳᱭ ᱠᱟᱱᱟ ᱱᱤᱛᱚᱜ ᱚᱱᱠᱟᱱ ᱚᱥᱩᱵ ᱚᱥᱩᱵᱤᱫᱟ ᱫᱚ ᱵᱟᱹᱱᱩᱜᱼᱟ ᱫᱟᱜ ᱨᱮᱱᱟᱜ ᱦᱚᱸ ᱵᱟᱠᱷᱟᱱ ᱚᱱᱠᱟ ᱫᱚᱞᱮ ᱠᱚᱥᱴᱚ ᱵᱟᱲᱟ ᱠᱟᱱ ᱜᱮᱭᱟ᱾
ᱦᱳᱭ ᱚᱱᱟ ᱢᱟ ᱢᱮᱱᱟᱜ ᱜᱮᱭᱟ ᱢᱟᱱᱮ ᱱᱤᱛ ᱧᱮᱞᱮᱫ ᱠᱟᱱᱟ ᱟᱹᱰᱤᱜᱟᱱ ᱡᱟᱭᱜᱟ ᱨᱮ, ᱥᱮ ᱚᱱᱠᱟ ᱱᱚᱜᱼᱚᱭ ᱦᱳᱭᱳᱜ ᱠᱟᱱᱟ ᱵᱚᱞᱮ ᱱᱤᱛᱳᱜ ᱫᱚ ᱥᱚᱢᱚᱭ ᱵᱮᱥᱚᱢᱚᱭ ᱨᱮ, ᱱᱟᱦᱟᱜ ᱮ ᱫᱟᱜ ᱟᱵᱚᱱ ᱠᱟᱱᱟ, ᱡᱚᱠᱷᱚᱱ ᱚᱠᱛᱚ ᱛᱟᱦᱮᱱ ᱠᱟᱱᱟ ᱫᱟᱜ ᱨᱮᱱᱟᱜ ᱚᱱᱠᱟ ᱴᱷᱤᱠ ᱢᱟᱪᱷᱟᱛᱮ ᱫᱟᱜ ᱠᱚ, ᱵᱟᱝ ᱧᱩᱨᱦᱟᱹᱜ ᱠᱟᱱᱟ ᱦᱮᱸ ᱥᱮ, ᱠᱟᱨᱚᱱ ᱫᱚ ᱦᱳᱭᱳᱜ ᱠᱟᱱᱟ ᱠᱤ ᱱᱤᱛᱚᱜ ᱞᱤᱧ ᱞᱟᱹᱭᱟ ᱡᱮ, ᱪᱟᱥᱵᱟᱥ ᱤᱫᱤ ᱠᱟᱛᱮᱜ ᱛᱚᱵᱮ ᱱᱟᱦᱟᱜ ᱪᱟᱥᱵᱟᱥ ᱤᱫᱤ ᱠᱟᱛᱮᱜ ᱫᱚ, ᱱᱚᱜ ᱚᱭ ᱵᱚᱱ ᱧᱮᱞ ᱠᱟᱫᱟ ᱟᱥᱟᱲ ᱥᱟᱱ ᱵᱚᱸᱜᱟ ᱫᱚ ᱟᱹᱰᱤ ᱡᱳᱨ ᱜᱮ ᱡᱷᱚᱢᱚᱨ ᱫᱟᱜ ᱮ, ᱡᱟᱹᱲᱤᱭᱤᱭᱟ ᱦᱳᱭᱥᱮ ᱢᱮᱱᱠᱷᱟᱱ ᱱᱤᱛᱚᱜ ᱡᱟᱣ ᱜᱮ ᱥᱮᱨᱢᱟ ᱜᱮ, ᱚᱱᱠᱟ ᱧᱮᱞᱚᱜ ᱠᱟᱱᱟ ᱵᱚᱞᱮ ᱪᱮᱫ ᱞᱮᱠᱟ ᱥᱮᱫᱟᱭ ᱟᱥᱟᱲ ᱥᱟᱱ ᱵᱚᱸᱜᱟ ᱨᱮᱠᱚ ᱪᱟᱥ ᱠᱚᱠᱚ ᱥᱟᱹᱛ ᱮᱫ ᱠᱟᱱ ᱛᱟᱦᱮᱸᱱ, ᱚᱱᱠᱟᱱᱟᱜ ᱦᱟᱜ ᱱᱮᱛᱟᱨ ᱵᱟᱝ ᱧᱮᱞᱚᱜ ᱠᱟᱱᱟ ᱦᱳᱭᱥᱮ
ᱦᱮ
ᱟᱹᱰᱤᱜᱟᱱ ᱡᱤᱱᱤᱥ ᱚᱱᱠᱟ ᱵᱟᱹᱭ ᱵᱟᱹᱭᱛᱮ ᱵᱚᱫᱚᱞ ᱤᱫᱤ ᱠᱟᱱᱟ, ᱡᱟᱦᱟᱸ ᱫᱚᱵᱚᱱ ᱞᱟᱹᱭ ᱠᱮᱭᱟ ᱪᱟᱥᱵᱟᱥ ᱢᱟ ᱦᱮᱸ ᱜᱮ, ᱚᱱᱟ ᱥᱟᱶ ᱥᱟᱶᱛᱮ ᱟᱨᱦᱚᱸ ᱟᱹᱰᱤ ᱜᱟᱱ, ᱡᱮᱢᱚᱱ ᱧᱮᱞ ᱠᱮᱫᱟ ᱵᱚᱱ ᱱᱮᱥ ᱫᱚ ᱟᱹᱰᱤ ᱡᱟᱭᱜᱟᱨᱮ, ᱟᱹᱰᱤ ᱜᱟᱱ ᱞᱟᱹᱭᱟ ᱜᱚᱴᱟ ᱫᱤᱥᱚᱢ ᱜᱮ ᱯᱟᱥᱮᱡ ᱱᱚᱣᱟ ᱡᱟᱦᱟᱸ ᱥᱤᱛᱩᱝ ᱠᱮᱫᱟᱭ ᱚᱱᱟ ᱫᱚ ᱯᱟᱥᱮᱜ ᱜᱚᱴᱟ ᱫᱤᱥᱚᱢ ᱜᱮ ᱢᱮᱱᱟᱜᱼᱟ, ᱦᱳᱭᱥᱮ ᱵᱚᱞᱮ ᱟᱹᱰᱤ ᱜᱮ ᱥᱤᱛᱩᱝ ᱟ ᱵᱚᱱᱟ ᱾
ᱦᱮᱸ, ᱦᱮᱸ, ᱦᱮ ᱱᱚᱣᱟ ᱵᱚᱱ ᱧᱮᱞᱟ ᱟᱵᱚᱣᱟᱜ
ᱚᱱᱠᱟ ᱟᱵᱚᱣᱟᱜ ᱵᱟᱦᱮᱨ ᱵᱟᱦᱮᱨ, ᱱᱚᱣᱟ ᱫᱷᱟᱹᱨᱛᱤ ᱯᱩᱨᱤ ᱨᱮ, ᱟᱹᱰᱤ ᱟᱭᱢᱟ ᱮ ᱫᱤᱥᱚᱢ ᱠᱚ ᱨᱮ ᱜᱮ ᱱᱚᱝᱠᱟ, ᱥᱤᱛᱩᱝ ᱧᱮᱞ ᱧᱮᱞ ᱧᱟᱢᱮᱱᱟ ᱠᱚᱭᱮᱠ ᱫᱤᱱ ᱞᱟᱦᱟ ᱡᱟᱦᱟᱸ ᱥᱮᱛᱩᱝ ᱛᱮᱫᱚ ᱟᱵᱚ ᱴᱨᱮᱱ ᱞᱟᱹᱭᱤᱱ ᱜᱚᱞᱟᱜ ᱠᱟᱱᱟ᱾ ᱨᱮᱱ ᱫᱚᱠᱟᱱ ᱠᱚᱨᱮ ᱪᱟᱞᱟᱣ ᱠᱟᱛᱮᱫ, ᱟᱠᱚ ᱠᱩᱞᱟᱨ ᱱᱚᱝᱠᱟ ᱮᱥᱤ ᱠᱤᱨᱤᱧ ᱛᱮᱠᱚ ᱢᱟᱱᱮ ᱵᱷᱤ ᱪᱟᱵᱟ ᱫᱷᱟᱹᱨᱛᱤ ᱨᱮᱱᱟᱜ ᱡᱟᱦᱟᱸ ᱪᱤᱫ ᱤᱧ ᱞᱟᱹᱭᱟ ᱵᱷᱟᱨ ᱥᱟᱢᱢᱳ ᱵᱳᱭ ᱵᱳᱭᱛᱮ ᱮᱸ ᱱᱚᱠᱚᱫᱟ ᱪᱮᱫᱟᱜ ᱥᱮ ᱚᱭ ᱡᱩᱫᱤᱢ ᱧᱮᱞᱟ ᱢᱟᱜᱽ ᱯᱷᱟᱹᱜᱩᱱ ᱢᱟᱜᱽ ᱵᱚᱸᱜᱟ ᱨᱮ ᱫᱟᱨᱮ ᱱᱟᱹᱲᱤ ᱨᱮᱱᱟᱜ ᱥᱟᱠᱟᱢ ᱵᱟᱝ ᱧᱩᱨᱩᱜ ᱠᱟᱱᱟ ᱯᱷᱟᱹᱜᱩᱱ ᱵᱩᱝ ᱜᱟ ᱧᱩᱨᱩᱜ ᱠᱟᱱᱟ ᱯᱟᱛᱟ ᱚᱱᱠᱟᱱ ᱟᱹᱰᱤ ᱨᱚᱠᱚᱢ ᱟᱱᱟᱴ ᱮᱴᱠᱮᱴᱚᱬᱮ ᱵᱚᱱ ᱧᱮᱞ ᱧᱟᱢᱫᱟ ᱟᱨᱠᱤ
ᱟᱨ ᱟᱹᱰᱤ ᱵᱮᱥ ᱵᱮᱱ ᱞᱟᱹᱭ ᱱᱚᱜ ᱚᱭ ᱱᱤᱛᱚᱜ ᱮᱸ ᱨᱮᱞ ᱞᱟᱭᱤᱱ ᱢᱟ ᱦᱮᱸᱜᱤ ᱚᱱᱟ ᱥᱟᱶ ᱥᱟᱶᱛᱮ ᱟᱹᱰᱤ ᱞᱟᱹᱴᱩ ᱞᱟᱹᱴᱩ ᱯᱷᱮᱠᱴᱨᱤ ᱠᱚ ᱵᱮᱱᱟᱜ ᱠᱟᱱᱟ ᱥᱮ ᱥᱮ ᱟᱹᱰᱤ ᱞᱟᱹᱴᱩ ᱞᱟᱹᱴᱩ ᱡᱟᱭᱜᱟᱨᱮ ᱢᱟᱱᱮ ᱡᱟᱦᱟᱸ ᱟᱯᱟᱴᱢᱮᱱᱴ ᱵᱚᱱ ᱞᱟᱹᱭᱟ ᱚᱲᱟᱜ ᱠᱚᱠᱚ ᱵᱮᱱᱟᱣᱮᱫ ᱠᱟᱱᱟ᱾ ᱥᱮ ᱚᱱᱟ ᱥᱟᱶ ᱥᱟᱶᱛᱮ ᱟᱨᱦᱚᱸ ᱚᱝᱠᱟ ᱟᱹᱰᱤᱜᱟᱱ ᱡᱤᱱᱤᱥ ᱢᱮᱱᱟᱜᱼᱟ ᱡᱮᱢᱚᱱ ᱱᱤᱛᱚᱜ ᱟᱸ ᱥᱩᱱᱩᱢ ᱜᱟᱹᱰᱤ ᱠᱩ ᱪᱟᱞᱟᱜ ᱠᱟᱱᱟ ᱚᱱᱟ ᱠᱷᱚᱱ ᱫᱷᱩᱣᱟᱹ ᱠᱩ ᱩᱰᱩᱠᱚᱜ ᱠᱟᱱᱟ᱾ ᱚᱱᱟ ᱠᱚ ᱞᱟᱹᱭᱛᱮ ᱢᱟᱱᱮ ᱟᱹᱰᱤᱜᱟᱱ ᱚᱝᱠᱟ ᱱᱤᱛᱚᱜ ᱦᱩᱭᱩᱜ ᱠᱟᱱᱟ ᱟᱨ ᱫᱟᱨᱮ ᱠᱚᱢᱟᱵᱚᱱ ᱢᱟᱜᱮᱫ ᱠᱟᱱ ᱜᱮᱭᱟ ᱟᱵᱚᱣᱟᱜ ᱫᱚᱨ ᱠᱟᱨ ᱤᱫᱤ ᱠᱟᱛᱮᱫ ᱢᱟ ᱟᱫᱚ ᱱᱟᱦᱟᱸᱜ ᱢᱟᱜ ᱢᱟᱵᱚᱱ ᱢᱟᱜᱮᱫ ᱠᱟᱱ ᱜᱮᱭᱟ ᱢᱮᱱᱠᱷᱟᱱ ᱚᱱᱟ ᱨᱚᱦᱚᱭ ᱞᱟᱹᱜᱤᱫ ᱵᱟᱝᱵᱚᱱ ᱩᱭᱦᱟᱹᱨᱚᱜ ᱠᱟᱱᱟ ᱦᱳᱭ ᱥᱮ ᱟᱫᱚ ᱠᱟᱛᱷᱟ ᱫᱚ ᱦᱩᱭᱩᱜ ᱠᱟᱱᱟ ᱵᱚᱞᱮ ᱟᱵᱚ ᱡᱮᱢᱚᱱ ᱫᱚᱨᱠᱟᱨ ᱯᱟᱲᱟᱣ ᱵᱚᱱ ᱠᱟᱱᱟ ᱞᱟᱹᱠᱛᱤ ᱞᱟᱹᱜᱤᱫ ᱡᱟᱦᱟᱸᱴᱟᱜ ᱫᱟᱨᱮ ᱱᱟᱦᱟᱸᱜ ᱵᱚᱱ ᱧᱮᱞ ᱪᱤᱭᱟᱹᱭᱮᱫ ᱠᱟᱱᱟ ᱱᱚᱣᱟ ᱫᱚ ᱠᱟᱹᱢᱤ ᱨᱮ ᱞᱟᱜᱟᱜ ᱠᱟᱱᱟ ᱢᱮᱱ ᱠᱟᱛᱮᱫ ᱟᱫᱚ ᱱᱚᱣᱟ ᱫᱚ ᱵᱟᱝᱵᱚᱱ ᱩᱭᱦᱟᱹᱨᱮᱫ ᱠᱟᱱ ᱠᱤ ᱢᱤᱫᱴᱟᱝ ᱦᱩᱰᱤᱧ ᱢᱟᱪᱷᱟ ᱯᱚᱦᱟ ᱚᱱᱠᱟᱱᱟᱜ ᱤᱧ ᱞᱟᱜᱟᱣᱟ ᱡᱟᱦᱟᱸ ᱫᱚ ᱦᱟᱯᱤᱱ ᱫᱤᱱᱨᱮ ᱜᱤᱫᱽᱨᱟᱹ ᱠᱚᱣᱟᱜ ᱠᱟᱹᱢᱤᱨᱮ ᱞᱟᱹᱠᱛᱤ ᱨᱮ ᱦᱟᱹᱡᱩᱜ ᱢᱟ᱾ ᱡᱮᱢᱚᱱ ᱢᱤᱴᱴᱮᱱ ᱵᱟᱨᱭᱟ ᱫᱟᱨᱮ ᱵᱚᱱ ᱢᱟᱜ ᱮᱫ ᱠᱟᱱ ᱠᱷᱟᱱ ᱚᱱ ᱡᱮᱢᱚᱱ ᱵᱟᱨᱭᱟ ᱯᱮᱭᱟ ᱫᱟᱨᱮ ᱵᱚᱱ ᱨᱚᱦᱚᱭ ᱠᱟᱜ ᱢᱟ ᱡᱩᱫᱤ ᱜᱟᱭ ᱨᱚᱸᱡᱽ ᱯᱤᱪᱷᱟᱹ ᱚᱝᱠᱟᱜᱮ ᱵᱟᱨᱭᱟ ᱯᱮᱭᱟ ᱠᱟᱛᱮᱜ ᱫᱟᱨᱮ ᱵᱚᱱ ᱨᱚᱦᱚᱭ ᱠᱮᱭᱟ ᱥᱮ ᱛᱚ ᱱᱤᱛᱚᱜ ᱟᱵᱚ ᱫᱤᱥᱚᱢ ᱫᱩᱱᱤᱭᱟᱹ ᱨᱮ ᱱᱟᱦᱟᱸᱜ ᱫᱟᱨᱮ ᱨᱮᱱᱟᱜ ᱠᱚᱢ ᱫᱚ ᱵᱟᱝ ᱦᱩᱭ ᱠᱚᱜᱼᱟ᱾ ᱠᱟᱨᱚᱱ ᱫᱚ ᱦᱩᱭᱩᱜ ᱠᱟᱱᱟ ᱠᱤ ᱟᱵᱚ ᱱᱤᱛᱚᱜ ᱢᱟᱹᱱᱢᱤ ᱟᱹᱰᱤ ᱵᱩᱱ ᱡᱟᱹᱥᱛᱤᱭᱮᱱᱟ ᱱᱟᱦᱟᱸᱜ ᱟᱨ ᱵᱤᱨ ᱵᱩᱨᱩ ᱫᱟᱨᱮ ᱱᱟᱹᱲᱤ ᱠᱚ ᱠᱟᱹᱴᱤᱡ ᱠᱚᱢ ᱢᱟᱪᱷᱟᱜ ᱠᱟᱱ ᱛᱟᱵᱚᱱᱟ᱾ ᱯᱟᱥᱮᱡ ᱚᱱᱟ ᱠᱚ ᱠᱷᱟᱹᱛᱤᱨ ᱛᱮᱦᱚᱸ ᱱᱚᱝᱠᱟ ᱥᱚᱢᱚᱭᱨᱮ ᱚᱠᱛᱚ ᱨᱮ ᱫᱟᱜ ᱠᱚ ᱵᱟᱭ ᱡᱟᱹᱲᱤᱭᱮᱜᱼᱟ᱾ ᱥᱮ ᱱᱩᱝᱠᱟ ᱱᱤᱨᱚᱱ ᱥᱤᱛᱩᱝ ᱫᱤᱱ ᱦᱚᱸ ᱢᱟᱱᱮ ᱡᱮᱢᱚᱱ ᱛᱤᱱᱟᱹᱜ ᱥᱮᱨᱢᱟ ᱥᱤᱛᱩᱝ ᱛᱟᱦᱮᱸᱱ ᱫᱚᱨᱠᱟᱨ᱾ ᱚᱱᱟ ᱠᱷᱚᱡ ᱵᱟᱹᱲᱛᱤ ᱥᱤᱛᱩᱝ ᱵᱚᱱ ᱟᱹᱭᱠᱟᱹᱣᱮᱜᱼᱟ ᱠᱟᱨᱚᱱ ᱫᱚ ᱱᱤᱛᱚᱜ ᱦᱚᱭ ᱦᱤᱸᱥᱤᱫ ᱠᱩ ᱵᱚᱫᱚᱞᱚᱜ ᱠᱟᱱᱟ ᱚᱝᱠᱟ ᱵᱟᱝ ᱢᱮᱱᱟᱜᱼᱟ ᱫᱟᱨᱮ ᱠᱚ ᱞᱟᱹᱭᱛᱮ ᱟᱫᱚ ᱚᱱᱮ ᱚᱱᱟ ᱠᱩ ᱟᱹᱞᱤᱧ ᱫᱚᱞᱤᱧ ᱟᱹᱭᱠᱟᱹᱣᱮᱫ ᱠᱟᱱᱟ ᱟᱵᱮᱱ ᱪᱮᱫ ᱞᱮᱠᱟᱵᱮᱱ ᱟᱹᱭᱠᱟᱹᱣᱮᱫ ᱠᱟᱱᱟ ᱠᱟᱹᱴᱤᱡ ᱞᱟᱹᱭᱵᱤᱱ᱾
ᱦᱮᱸ ᱮᱠᱵᱟᱨ ᱮᱠᱟᱞ ᱮᱸ ᱥᱟᱹᱨᱤ ᱠᱟᱛᱷᱟ ᱜᱮᱱ ᱠᱟᱱᱟ ᱡᱩᱫᱤ ᱟᱢ ᱱᱟᱜᱟᱢ ᱥᱟᱠᱟᱢ ᱥᱮᱫ ᱮᱢ ᱠᱚᱭᱚᱜ ᱞᱮᱠᱷ ᱠᱷᱟᱱ ᱟᱵᱚ ᱵᱚᱱ ᱧᱮᱞ ᱧᱟᱢᱟ ᱮᱸ ᱡᱚᱠᱷᱚᱱ ᱯᱩᱱᱮ ᱵᱤᱯᱞᱚᱵᱽ ᱥᱮ ᱵᱚᱞᱛᱮ ᱟᱵᱚ ᱡᱟᱦᱟᱸ ᱩᱛᱱᱟᱹᱣ ᱵᱚᱱ ᱮᱛᱚᱦᱚᱵ ᱟᱠᱟᱫᱟ ᱨᱤᱞ ᱰᱟᱦᱟᱨ ᱛᱤᱭᱟᱨ ᱮᱸᱥ ᱥᱟᱶᱛᱮ ᱟᱵᱚ ᱚᱱᱮ ᱵᱮᱯᱟᱨ ᱵᱟᱹᱱᱤᱡᱽ ᱞᱟᱹᱜᱤᱫ ᱡᱟᱦᱟᱡᱽ ᱠᱚ ᱚᱸ ᱛᱮᱭᱟᱨ ᱚᱱᱟ ᱚᱠ ᱚᱠᱛᱚ ᱨᱮ ᱟᱹᱰᱤ ᱟᱭᱢᱟ ᱫᱟᱨᱤ ᱵᱤᱨ ᱵᱩᱨᱩ ᱫᱟᱨᱤ ᱠᱚ ᱱᱟᱥᱟᱣ ᱠᱟᱱᱟ ᱚᱱᱟ ᱚᱠᱛᱚ ᱨᱮ ᱟᱹᱰᱤ ᱟᱭᱢᱟ ᱡᱟᱭᱜᱟ ᱵᱩᱨᱩ ᱱᱟᱥᱟᱣ ᱠᱷᱟᱹᱛᱤᱨ ᱛᱮ ᱚᱱᱟ ᱡᱟᱦᱟᱸ ᱴᱚᱴᱷᱟ ᱠᱤᱭᱟᱹ ᱢᱤᱫᱴᱟᱝ ᱴᱚᱴᱷᱟ ᱨᱮᱱᱟᱜ ᱡᱚᱠᱷᱚᱱ ᱜᱮ ᱱᱚᱰᱮ ᱵᱤᱨ ᱵᱩᱨᱩ ᱱᱟᱥᱟᱜ ᱠᱟᱱᱟ ᱚᱱᱟ ᱴᱚᱴᱷᱟᱨᱮ ᱚᱱᱟ ᱵᱟᱨᱯᱮ ᱥᱮᱨᱢᱟ ᱟᱹᱰᱤ ᱟᱠᱟᱞ ᱮᱸᱫ ᱛᱮᱭᱟᱨ ᱟᱠᱟᱱᱟ ᱱᱚᱝᱠᱟᱱ ᱦᱚᱸ ᱚᱸ ᱱᱟᱜᱟᱢ ᱥᱟᱠᱟᱢ ᱥᱮᱫ ᱵᱚᱱ ᱠᱚᱭᱚᱜ ᱞᱮᱠᱷᱟᱱ ᱧᱮᱞ ᱧᱟᱢᱚᱜᱼᱟ ᱚᱱᱟᱫ ᱛᱚ ᱢᱮᱱ ᱤᱯᱷᱮᱠᱴ ᱫᱚ ᱦᱩᱭᱩᱜ ᱠᱟᱱᱟ ᱫᱟᱨᱮ ᱱᱟᱹᱲᱤ ᱠᱚ ᱟᱹᱰᱤ ᱡᱩᱨ ᱜᱮ ᱢᱟᱱᱮ ᱟᱹᱰᱤ ᱢᱤᱫ ᱥᱟᱶᱛᱮ ᱟᱹᱰᱤ ᱡᱳᱨ ᱵᱚᱱ ᱢᱟᱜ ᱥᱟᱯᱷᱟ ᱟᱫᱟᱠ ᱛᱮ ᱟᱫᱚ ᱵᱚᱱ ᱪᱤᱠᱟᱹᱜ ᱠᱟᱱᱟ ᱡᱩᱫᱤ ᱮᱸ ᱢᱤᱫᱴᱟᱝ ᱩᱸ ᱱᱚᱝᱠᱟ ᱠᱟᱛᱷᱟ ᱠᱚ ᱞᱟᱹᱭᱟ᱾ ᱢᱟᱱᱮ ᱪᱤᱠᱟ ᱠᱟᱛᱮᱜ ᱟᱵ ᱟᱵᱚ ᱵᱚᱱ ᱮᱸ ᱵᱟᱹᱭ ᱵᱟᱹᱭᱛᱮ ᱢᱤᱫᱴᱟᱝ ᱵᱟᱹᱲᱤᱡ ᱥᱮᱫ ᱵᱚᱱ ᱪᱟᱞᱟᱜ ᱠᱟᱱ ᱚ ᱢᱟᱱᱮ ᱞᱚᱞᱚ ᱦᱳᱭ ᱡᱟᱦᱱᱟᱜ ᱢᱤᱫᱴᱟᱝ ᱰᱮᱠᱪᱤ ᱧᱚᱜ ᱨᱮ ᱡᱩᱫᱤ ᱮᱠᱵᱟᱨᱮ ᱫᱚᱢᱮ ᱞᱚᱞᱚ ᱞᱚᱞᱚ ᱧᱚᱜ ᱜᱮ ᱢᱤᱫᱴᱟᱝ ᱨᱮ ᱡᱩᱫᱤ ᱡᱟᱦᱟᱸ ᱞᱚᱞᱚ ᱫᱟᱜ ᱨᱮ ᱡᱩᱫᱤ ᱢᱤᱫᱴᱟᱝ ᱵᱷᱤᱲᱤᱢ ᱮᱸ ᱡᱚᱵᱮ ᱜᱚᱫ ᱠᱟᱭᱟᱢ ᱟᱫᱚ ᱫᱚᱱ ᱨᱟᱠᱟᱵ-ᱟᱭ᱾ ᱢᱮᱱᱠᱷᱟᱱ ᱡᱟᱦᱟᱸ ᱩᱨᱜᱩᱢ ᱮᱸ ᱮᱢ ᱡᱚᱜ ᱵᱟᱹᱭ ᱵᱟᱹᱭᱛᱮ ᱚᱸᱰᱮ ᱜᱮ ᱛᱟᱦᱮᱱᱟ᱾ ᱨᱩᱣᱟᱹ ᱢᱟᱫᱟ ᱵᱟᱹᱭ ᱵᱟᱹᱭ ᱜᱡᱩᱜ ᱚᱱᱟᱱ ᱚᱵᱚᱥᱛᱛᱟ ᱨᱮ ᱢᱮᱱᱟᱜ ᱵᱚᱱᱟ᱾ ᱢᱟᱱᱮ ᱵᱟᱹᱭ ᱵᱟᱹᱭᱛᱮ ᱫᱟᱨᱮ ᱠᱚ ᱱᱟᱲᱤ ᱠᱚ ᱵᱟᱹᱭ ᱵᱟᱹᱭ ᱛᱮᱵᱚᱱ ᱠᱚᱢ ᱤᱫᱤᱭᱟ ᱵᱟᱵᱚᱱ ᱵᱩᱡᱽ ᱫᱟᱲᱮᱭᱟᱜ ᱠᱟᱱᱟ ᱢᱤᱫ ᱚᱠᱛᱚ ᱨᱮᱵᱩᱱ ᱵᱩᱡ ᱧᱟᱢᱟ ᱱᱚᱣᱟ ᱨᱮᱱᱟᱜ ᱮᱸ ᱪᱮᱫ ᱵᱚᱱ ᱠᱟᱹᱭ ᱟᱠᱟᱫᱟ, ᱪᱮᱫ ᱵᱚᱱ ᱠᱟᱹᱭ ᱟᱠᱟᱫᱟ ᱛᱮ ᱱᱤᱛᱚᱜ ᱚᱱᱟ ᱠᱟᱹᱭ ᱨᱮᱱᱟᱜ ᱠᱩᱲᱟᱹᱭ ᱵᱟᱹᱧ ᱧᱟᱢ ᱫᱟ᱾
ᱦᱳᱭ ᱦᱮᱸ᱾ ᱟᱹᱰᱤ ᱵᱮᱥ ᱵᱮᱱ ᱞᱟᱹᱭ ᱠᱮᱫᱮᱜᱼᱟ ᱚᱱᱟ ᱢᱟ ᱦᱮᱸ ᱜᱮ᱾ ᱟᱨ ᱚᱱᱟ ᱥᱟᱶ ᱥᱟᱶᱛᱮ ᱱᱟᱦᱟᱜ ᱟᱵᱚ ᱡᱚᱛᱚ ᱱᱚᱣᱟ ᱫᱚ ᱵᱟᱝ ᱠᱟᱱᱟ ᱠᱤ ᱱᱦᱟᱸᱜ ᱢᱟᱹᱱᱢᱤ ᱜᱮ ᱡᱚᱛᱚ ᱵᱚᱱ ᱠᱟᱹᱭ ᱱᱚᱝᱠᱟ ᱦᱩᱭᱩᱜ ᱠᱟᱱᱟ ᱚᱱᱟ ᱦᱚᱸ ᱵᱟᱝ ᱠᱟᱱᱟ᱾ ᱟᱨ ᱚᱱᱟ ᱥᱟᱶᱛᱮ ᱟᱨ ᱢᱤᱫᱴᱮᱱ ᱠᱟᱛᱷᱟ ᱞᱤᱧ ᱞᱟᱹᱭᱟ ᱡᱟᱦᱟᱸ ᱫᱚ ᱱᱤᱛᱚᱜ ᱢᱟᱱᱮ ᱟᱹᱰᱤᱜᱟᱱ ᱡᱟᱭᱜᱟᱨ ᱨᱮ ᱟᱵᱚ ᱥᱟᱱᱛᱟᱲ ᱦᱚᱯᱚᱱ ᱟ ᱡᱮᱢᱚᱱ ᱡᱚᱢᱤ ᱡᱟᱭᱜᱟ ᱢᱮᱱᱟᱜ ᱛᱟᱵᱚᱱᱟ᱾ ᱚᱛ ᱦᱟᱥᱟ ᱚᱲᱟᱜ ᱫᱩᱣᱟᱹᱨ ᱦᱚᱭ ᱥᱮ᱾ ᱟᱫᱚ ᱱᱟᱦᱟᱜ ᱱᱚᱝᱠᱟᱜᱤ ᱫᱟᱨᱮ ᱱᱟᱹᱲᱤ ᱵᱤᱨᱵᱩᱨᱩ ᱛᱟᱞᱟᱨᱮ ᱢᱮᱱᱟᱜ ᱟᱫᱚ ᱡᱩᱫᱤ ᱚᱸᱰᱮ ᱵᱟᱹᱭ ᱵᱟᱹᱭ ᱛᱮᱠᱚ ᱠᱷᱟᱫᱟᱱ ᱮᱨᱤᱭᱟ ᱡᱟᱦᱟᱸ ᱠᱚ ᱞᱟᱹᱭᱮᱫ ᱠᱟᱱᱟ ᱦᱳᱭᱥᱮ᱾ ᱚᱱᱠᱟ ᱡᱩᱚᱫᱤ ᱠᱷᱟᱫᱟᱱ ᱠᱟᱱᱟ᱾ ᱟᱫᱚ ᱠᱚ ᱞᱟᱹᱭᱟ ᱱᱚᱛᱮ ᱫᱚ ᱱᱟᱦᱟᱜ ᱟᱯᱮ ᱫᱚ ᱱᱚᱝᱠᱟ ᱚᱱᱠᱟ ᱱᱚᱛᱮ ᱫᱷᱟᱥᱟᱣ ᱦᱩᱭᱩᱜᱼᱟ ᱥᱮ ᱟᱭᱢᱟ ᱞᱮᱠᱟᱱᱟᱜ ᱡᱤᱱᱤᱥ ᱠᱚ ᱞᱟᱹᱭᱟ ᱟᱫᱚ ᱱᱟᱦᱟᱜ ᱟᱵᱚ ᱥᱟᱱ ᱛᱟᱲ ᱢᱟᱹᱱᱢᱤ ᱫᱚ ᱟᱹᱰᱤᱜᱟᱱ᱾ ᱢᱟᱱᱮ ᱱᱤᱛᱚᱜ ᱧᱮᱞᱚᱜ ᱠᱟᱱ ᱜᱮᱭᱟ ᱛᱚ ᱟᱵᱚᱣᱟᱜ ᱥᱚᱢᱟᱡᱽ ᱢᱟᱱᱮ ᱚᱞᱚᱜ ᱯᱟᱲᱦᱟᱜ ᱛᱮᱵᱚᱱ ᱠᱷᱟᱴᱚ ᱜᱮᱭᱟ᱾ ᱥᱮ ᱱᱚᱝᱠᱟ ᱟᱭᱢᱟ ᱡᱟᱭᱜᱟᱟᱨᱮ ᱢᱮᱱᱟᱜᱼᱟ᱾ ᱚᱱᱠᱟ ᱟᱹᱠᱤᱞ ᱜᱮᱭᱟᱱ ᱛᱮ ᱛᱷᱚᱲᱟ ᱠᱷᱟᱴᱚ ᱟᱹᱭᱠᱟᱹᱣ ᱛᱮ, ᱦᱚᱲ ᱥᱟᱢᱟᱝ ᱨᱮ ᱛᱤᱸᱜᱩ ᱠᱟᱛᱮᱫ ᱢᱮᱫ ᱨᱮ ᱠᱚᱭᱚᱜ ᱧᱟᱯᱟᱢ ᱠᱟᱛ ᱛᱮᱜ ᱵᱟᱝᱵᱚᱱ ᱨᱚᱲ ᱫᱟᱲᱮᱜ ᱠᱷᱟᱹᱛᱤᱨ ᱛᱮ ᱚᱱᱠᱟ ᱛᱮᱦᱚᱸ ᱡᱚᱢᱤ ᱡᱟᱭᱜᱟ ᱵᱚᱱ ᱨᱮᱡ ᱦᱚᱪᱚᱜ ᱠᱟᱱᱟ᱾ ᱠᱟᱨᱚᱱ ᱟᱵᱚ ᱢᱟ ᱵᱟᱝᱵᱚᱱ ᱵᱟᱰᱟᱭᱟ᱾ ᱠᱟᱹᱴᱤᱡ ᱚᱸᱰᱮ ᱪᱷᱟᱹᱛᱤᱠ ᱡᱟᱹᱛ ᱦᱮᱡ ᱠᱟᱛᱮᱜ, ᱞᱟᱹᱴᱩ ᱧᱚᱜ ᱥᱟᱦᱮᱵᱽ ᱦᱮᱡ ᱠᱟᱛᱮᱜ ᱡᱩᱫᱤ ᱨᱚᱲ ᱠᱮᱫᱟ ᱱᱟᱥᱮᱱᱟᱜ ᱥᱮ ᱩᱱᱤ ᱥᱟᱦᱮᱵᱮ ᱵᱟᱜ ᱠᱟᱱ ᱨᱮᱦᱚᱸ ᱛᱚᱵᱚᱱ ᱞᱟᱹᱭᱟ ᱦᱳᱭ ᱫᱟᱲᱮᱭᱟᱜᱼᱟ ᱯᱟᱥᱮᱡ ᱟᱨ ᱡᱟᱣᱜᱮ ᱱᱟᱦᱟᱜ ᱠᱟᱹᱣᱰᱤ ᱨᱮᱱᱟᱜ ᱞᱟᱞᱚᱪ ᱠᱚ ᱮᱢᱟᱵᱚᱱᱟ ᱟᱨ ᱠᱚ ᱞᱟᱹᱭᱟᱵᱚᱱᱟ ᱵᱮᱥ ᱚᱲᱟᱜ ᱦᱩᱭᱩᱜ ᱛᱟᱯᱮᱭᱟ᱾ ᱥᱮ ᱱᱚᱣᱟ ᱪᱮᱫ ᱞᱮᱠᱟ ᱢᱮᱱᱟᱜ ᱛᱟᱯᱮᱭᱟ ᱠᱟᱹᱴᱤᱡ ᱠᱟᱹᱴᱤᱡ ᱡᱷᱚᱯᱲᱤ ᱚᱲᱟᱜ ᱚᱱᱟ ᱠᱷᱚᱡ ᱦᱚᱸ ᱵᱮᱥ ᱚᱲᱟᱜ ᱨᱮᱯᱮ ᱛᱟᱦᱮᱱᱟ ᱢᱮᱱ ᱠᱟᱛᱮᱫ᱾ ᱚ ᱮᱢ ᱠᱟᱛᱮᱜ ᱦᱟᱸ ᱚᱱᱠᱟ ᱠᱚ ᱞᱟᱜᱟᱭᱮᱫ ᱵᱚᱱᱟ ᱦᱳᱭ ᱥᱮ᱾ ᱛᱚ ᱚᱱᱮ ᱞᱮᱠᱟᱞᱤᱧ ᱞᱟᱹᱭᱟ ᱵᱚᱞᱮ ᱱᱤᱛᱚᱜ ᱡᱮᱢᱚᱱ ᱱᱤᱭᱟᱹ ᱡᱮᱱᱟᱨᱮᱥᱚᱱ ᱨᱮᱫᱚ ᱚᱞᱚᱜ ᱯᱟᱲᱦᱟᱜ ᱟᱹᱰᱤ ᱫᱚᱨᱠᱟᱨ ᱠᱟᱱ ᱜᱮᱭᱟ ᱦᱮᱸᱥᱮ? ᱡᱩᱫᱤ ᱠᱟᱹᱴᱤᱡ ᱠᱷᱚᱱ ᱜᱤᱫᱽᱨᱟᱹ ᱠᱟᱹᱴᱤᱡ ᱵᱟᱵᱤᱱ ᱵᱟᱝᱵᱤᱱ ᱥᱤᱠᱷᱟᱹᱣ ᱛᱚᱵᱮ ᱩᱱᱤ ᱜᱤᱫᱽᱨᱟᱹ ᱱᱟᱦᱟᱜ ᱢᱟᱲᱟᱝ ᱤᱫᱤ ᱠᱟᱛᱮᱜ ᱞᱟᱹᱴᱩ ᱤᱫᱤ ᱠᱟᱛ ᱛᱮ ᱚᱱᱟ ᱵᱚᱛᱚᱨ ᱜᱮ ᱛᱟᱦᱮᱱ ᱛᱟᱭᱟ ᱟᱨ ᱡᱩᱫᱤ ᱩᱱᱤ ᱦᱚᱲ ᱛᱤᱸᱜᱩ ᱧᱟᱯᱟᱢ ᱠᱟᱛᱮᱫ ᱵᱟᱭ ᱨᱚᱲ ᱫᱟᱲᱮᱭᱟᱜᱼᱟ᱾ ᱥᱮ ᱚᱱᱠᱟ ᱵᱟᱦᱨᱮ ᱨᱮᱱᱟᱜ ᱫᱤᱥᱚᱢ ᱫᱩᱱᱤᱭᱟᱹ ᱠᱚ ᱵᱟᱭ ᱧᱮᱞᱟ ᱛᱚ ᱠᱟᱹᱴᱤᱡ ᱩᱱᱤ ᱵᱩᱡᱷᱟᱹᱣ ᱫᱟᱲᱮᱭᱟᱜᱼᱟ ᱵᱟᱦᱦᱨᱮ ᱫᱤᱥᱚᱢ ᱨᱮ ᱪᱮᱫᱞᱮᱠᱟ ᱪᱮᱫ ᱠᱚ ᱦᱩᱭᱩᱜ ᱠᱟᱱᱟ ᱦᱳᱭᱥᱮ᱾
ᱦᱮᱸ ᱦᱮᱸ ᱮᱠᱟᱞ ᱠᱟᱨᱚᱱ ᱢᱟᱹᱱᱢᱤ ᱟᱵᱚᱣᱟᱜ ᱱᱚᱣᱟ ᱞᱮᱸᱞᱮᱜᱮᱠᱸᱜᱮᱡ ᱫᱷᱟᱨᱛᱤᱫ ᱫᱷᱩᱨᱤ ᱫᱷᱟᱲᱨᱛᱤ ᱯᱩᱨᱤ ᱨᱮ ᱩᱱᱟᱹᱜ ᱡᱤᱵᱽ ᱡᱤᱭᱟᱹᱞᱤ ᱡᱟᱱᱟᱢ ᱵᱚᱱ ᱢᱟᱱᱮ ᱢᱮᱱᱟᱜ ᱵᱚᱱ ᱢᱮᱱᱟᱜ ᱵᱚᱱᱟ ᱢᱮᱱᱠᱷᱟᱱ ᱚᱱᱟ ᱢᱚᱫᱽᱫᱷᱮ ᱨᱮ ᱢᱟᱹᱱᱢᱤ ᱫᱚ ᱦᱩᱭᱰᱩᱜ ᱠᱟᱱᱟ ᱨᱚᱲ ᱞᱟᱹᱜᱤᱫ ᱜᱮᱵᱚᱱ ᱡᱟᱱᱟᱢ ᱟᱠᱟᱱᱟ᱾ ᱠᱟᱱᱟ ᱟᱢ ᱡᱩᱫᱤ ᱢᱤᱫᱴᱟᱝ ᱦᱚᱲ ᱥᱟᱶ ᱵᱟᱢ ᱨᱚᱲᱟ᱾ ᱵᱟᱢ ᱞᱟᱸᱫᱟᱭᱟ ᱫᱩᱠ ᱥᱩᱠ ᱨᱮᱱᱟᱜ ᱠᱟᱛᱷᱟ ᱵᱟᱢ ᱞᱟᱹᱭᱟ ᱢᱮᱱᱠᱷᱟᱱ ᱢᱟᱹᱱᱢᱤ ᱡᱚᱱᱚᱢ ᱜᱮ ᱢᱤᱫᱴᱟᱝ ᱵᱮᱠᱟᱨᱚᱜᱼᱟ ᱢᱮᱱᱥᱮ᱾ ᱥᱮ ᱵᱤᱨᱛᱷᱼᱟ ᱢᱮᱱᱛᱮ ᱤᱧ ᱫᱩᱧ ᱢᱚᱱᱮᱭᱟ᱾ ᱚᱱᱟ ᱠᱷᱟᱹᱛᱤᱨ ᱟᱵᱚᱣᱟᱜ ᱞᱚᱲ ᱞᱟᱜᱟᱣ ᱵᱚᱱᱟ᱾ ᱮ ᱥᱮ ᱟᱹᱰᱤ ᱨᱚᱠᱚᱢ ᱥᱚᱢᱚᱥᱥᱟ ᱦᱩᱭᱩᱜ ᱥᱚᱢᱟᱫᱷᱟᱱ ᱞᱟᱜᱟᱣ ᱟᱵᱚᱱᱟ ᱟᱵᱚᱣᱟᱜ